ᱨᱚᱲ ᱧᱚᱜ
ᱦᱮᱸ ᱫᱟᱫᱟ ᱨᱚᱲ ᱟᱸᱡᱚᱢᱚᱜ ᱠᱟᱱ ᱜᱮᱭᱟ ᱵᱷᱟᱹᱞᱮ ᱜᱮ
ᱦᱳᱭ ᱵᱟᱠᱚᱧ ᱟᱫᱚ ᱦᱟᱸᱜ ᱮᱱᱟᱝ ᱪᱮᱫ ᱤᱫᱤ ᱠᱟᱛᱮ ᱞᱟᱝ ᱨᱚᱯᱚᱲᱚᱜ ᱠᱟᱱ ᱛᱟᱦᱮᱸᱜ ᱯᱷᱳᱱ ᱜᱮᱛᱮᱱᱟ
ᱦᱳᱭ ᱚᱱᱮ ᱡᱟᱦᱟᱸ ᱫᱚ ᱤᱧ ᱞᱟᱹᱭᱮᱫ ᱛᱟᱦᱮᱱᱤᱧ ᱫᱟᱫᱟ ᱡᱮ ᱦᱚᱜᱼᱚᱭ ᱟᱯᱮ ᱫᱚ ᱜᱩᱦᱩᱢ ᱠᱚ ᱥᱮ ᱦᱚᱸᱜ ᱚᱝᱠᱟ ᱫᱟᱹᱞ ᱠᱚ ᱮᱸ ᱡᱟᱦᱟᱸ ᱫᱚ ᱜᱩᱦᱩᱢ ᱫᱚ ᱟᱴᱟ ᱡᱚᱢ ᱵᱟᱠᱷᱨᱟ, ᱥᱮ ᱫᱟᱹᱞ ᱠᱚ ᱦᱚᱜ ᱝᱚᱠᱟ ᱚᱲᱟᱜ ᱨᱮ ᱫᱟᱠᱟ ᱥᱟᱶᱛᱮ ᱡᱚᱢ ᱵᱟᱠᱷᱨᱟ ᱦᱮᱸᱥᱮ, ᱚᱱᱟ ᱡᱟᱦᱟᱸ ᱫᱟᱹᱞ ᱢᱮᱱᱟᱜ ᱠᱟᱜ ᱛᱟᱵᱚᱱᱟ ᱨᱟᱦᱮᱲ ᱫᱟᱹᱞ ᱥᱮ ᱟᱢᱲᱟ ᱫᱟᱹᱞ, ᱥᱮ ᱠᱟᱹᱥᱟᱹᱨᱤ, ᱥᱮ ᱢᱩᱩᱜᱽ ᱫᱟᱹᱞ, ᱠᱚ ᱦᱚᱜ ᱚᱝᱠᱟ ᱚᱱᱟ ᱫᱟᱹᱞ ᱠᱚᱫᱚ ᱯᱮ ᱟᱯᱮ ᱥᱮᱫ ᱫᱚᱯᱮ ᱪᱟᱥ ᱜᱮᱭᱟ ᱥᱮ ᱵᱟᱝ᱾
ᱚᱱᱠᱟᱱᱟᱜ ᱫᱟᱹᱞ ᱞᱮᱠ ᱫᱚ ᱦᱟᱸᱜ ᱪᱟᱥ ᱫᱚᱞᱮ ᱪᱟᱥ ᱜᱮᱭᱟ᱾ ᱟᱞᱮ ᱥᱮᱱ ᱦᱚᱸ ᱱᱚᱜ-ᱚᱭ ᱨᱟᱢᱲᱟ ᱠᱚ ᱠᱩᱨᱛᱷᱤ ᱠᱚ ᱦᱮᱸ ᱚᱱᱠᱟ ᱞᱮᱠᱟᱱᱟᱜ ᱫᱚᱞᱮ ᱪᱟᱥ ᱜᱮᱭᱟ ᱜᱮᱭᱟ ᱚᱲᱟᱜ ᱨᱮ ᱡᱚᱢ ᱞᱟᱹᱜᱤᱫ ᱫᱚ ᱦᱮᱸ ᱛᱟᱨᱯᱚᱨᱮ ᱱᱚᱜ-ᱚᱭ ᱮᱸᱻᱛᱩᱲᱤ ᱠᱚ ᱛᱤᱞᱢᱤᱧ ᱠᱚ ᱵᱟᱫᱟᱢ ᱠᱚ ᱦᱩᱸ᱾ ᱛᱚᱨᱵᱩᱡᱽ ᱠᱚ ᱟᱹᱠ ᱠᱚ ᱱᱚᱝᱠᱟ ᱞᱮᱠᱟᱱᱟᱜ ᱦᱚᱞᱮ ᱪᱟᱥ ᱜᱮᱭᱟ᱾
ᱟᱪᱪᱷᱟ ᱛᱚᱵᱮ ᱫᱟᱫᱟ ᱟᱯᱮ ᱟᱹᱰᱤ ᱱᱟᱯᱟᱭ ᱦᱚᱜ-ᱚᱭ ᱥᱮ ᱛᱤᱞᱢᱤᱧ ᱠᱚ ᱥᱮ ᱵᱟᱫᱟᱢ ᱠᱚᱯᱮ ᱪᱟᱥ ᱫᱚᱯᱮ ᱪᱟᱥ ᱜᱮᱭᱟ? ᱛᱚᱵᱮ ᱫᱟᱫᱟ ᱦᱚᱜ-ᱚᱭ ᱟᱯᱮᱯᱮ ᱪᱟᱥᱟ ᱵᱟᱫᱟᱢ ᱤᱧ ᱫᱚ ᱤᱧ ᱫᱚ ᱟᱞᱮ ᱥᱮᱫ ᱫᱚ ᱵᱟᱫᱟᱢ ᱠᱚᱫᱚ ᱵᱟᱠᱚ ᱪᱟᱥ ᱜᱮᱭᱟ ᱥᱮ ᱦᱮᱸ ᱵᱟᱹᱧ ᱧᱮᱞ ᱵᱟᱲᱟᱣ ᱠᱟᱜ ᱜᱮᱭᱟ ᱛᱚ ᱦᱚᱜ-ᱚᱭ ᱵᱟᱫᱟᱢ ᱨᱮᱭᱟᱜ ᱪᱟᱥ ᱨᱮᱭᱟᱜ ᱟᱯᱮ ᱫᱚ ᱚᱱᱟ ᱡᱟᱦᱟᱸ ᱯᱚᱥᱮᱥᱮᱥᱴᱮ ᱚᱱᱟ ᱫᱚ ᱪᱟᱥ ᱫᱚ ᱚᱠᱟᱞᱮᱠᱟᱱ ᱴᱟᱭᱤᱢ ᱚᱠᱛᱚᱨᱮ ᱪᱟᱥ ᱦᱩᱭᱩᱜ ᱛᱟᱦᱮᱸᱱᱟ ᱥᱮ ᱮᱸᱻ ᱚᱱᱮ ᱚᱠᱟᱞᱮᱠᱟ ᱨᱚᱦᱚᱭ ᱦᱩᱭᱩᱜ-ᱟ᱾ ᱟᱨ ᱢᱤᱫ ᱴᱷᱮᱡ ᱜᱮ ᱡᱚᱛᱚᱡ ᱢᱤᱞᱟᱹᱡ ᱢᱟᱱᱮ ᱢᱮᱥᱟ ᱠᱟᱛᱮᱜ ᱨᱚᱦᱚᱭ ᱦᱩᱭᱩᱜ-ᱟ ᱥᱮ, ᱥᱩᱨ ᱥᱩᱨ ᱵᱟᱫᱟᱢ ᱥᱮ ᱮᱴᱟᱜ ᱨᱚᱠᱚᱢ ᱢᱟᱱᱮ ᱚᱠᱟ ᱞᱮᱠᱟ ᱵᱷᱟᱵ ᱛᱮ ᱟᱯᱮ ᱵᱟᱫᱟᱢ ᱫᱚᱯᱮ ᱨᱚᱦᱚᱭ ᱛᱟᱦᱮᱱᱟ?
ᱮᱸ ᱵᱟᱫᱟᱢ ᱦᱟᱸᱜ ᱨᱚᱦᱚᱭ ᱨᱮᱱᱟᱜ ᱯᱨᱚᱥᱮᱥ ᱫᱚ ᱦᱟᱸᱜᱵᱚᱠᱚᱧᱤᱧ ᱞᱟᱹᱭᱟᱢᱟ, ᱮᱸ ᱚᱱᱟ ᱫᱚ ᱦᱟᱸᱜ ᱱᱚᱝᱠᱟ ᱦᱟᱥᱟ ᱥᱤ ᱞᱟᱹᱦᱩᱫ ᱠᱟᱛᱮᱜ ᱦᱮᱸ- ᱜᱷᱟᱥ ᱠᱚ ᱵᱟᱪᱷᱟᱣ ᱦᱩᱭᱩᱜ-ᱟ ᱡᱟᱛᱮ ᱚᱱᱟ ᱵᱟᱹᱫ ᱠᱚᱨᱮ ᱜᱷᱟᱥ ᱠᱚ ᱟᱞᱚ ᱛᱟᱦᱮᱱ ᱢᱟ᱾ ᱦᱮᱸ ᱟᱨ ᱢᱟᱱᱮᱜ ᱱᱟᱦᱮᱞ ᱛᱮᱜᱮ ᱦᱟᱜ ᱥᱤ ᱜᱟᱨ ᱤᱫᱤᱭᱟᱞᱮ ᱚᱱᱟ ᱜᱟᱨ ᱜᱟᱨ ᱛᱮᱜᱮ ᱚᱱᱟ ᱵᱟᱫᱟᱢ ᱤᱛᱟᱹ ᱡᱟᱦᱟᱸᱞᱮ ᱦᱟᱸᱜ ᱟᱹᱜᱩ ᱞᱮᱜ ᱛᱟᱦᱮᱸᱫ ᱞᱮ ᱪᱷᱟᱰᱟᱣ ᱫᱚᱦᱚ ᱠᱟᱜ-ᱟ ᱞᱮ ᱚᱱᱟ ᱡᱟᱝ ᱛᱮᱫ ᱟᱫᱚ ᱚᱱᱟ ᱦᱟᱸᱜ ᱚᱱᱟ ᱚᱱᱟ ᱥᱤ ᱜᱟᱨ ᱜᱟᱨ ᱛᱮᱜᱮ ᱟᱫᱚᱜ ᱢᱤᱫᱴᱤ ᱠᱟᱛᱮᱞᱮ ᱮᱨ ᱤᱫᱤᱭᱟ ᱢᱟᱱᱮ ᱯᱷᱟᱸᱠᱟ ᱯᱷᱟᱸᱠᱟ ᱧᱚᱜ ᱱᱟᱥᱮᱱᱟᱜ ᱚᱝᱠᱟ ᱚᱝᱠᱟ ᱪᱮᱫᱞᱮᱠᱟᱧ ᱞᱟᱹᱭᱟ ᱚᱝᱠᱟ ᱯᱩᱱ ᱠᱟᱴᱩᱵ ᱜᱟᱱ ᱯᱷᱟᱸᱠᱟ ᱯᱷᱟᱸᱠᱟ ᱦᱮᱸ ᱥᱮ ᱚᱱᱟ ᱠᱷᱚᱱ ᱦᱚᱸ ᱟᱨ ᱠᱟᱹᱴᱤᱡ ᱱᱟᱥᱮᱱᱟᱜ ᱯᱷᱟᱸᱠᱟ ᱯᱷᱟᱸᱠᱟ ᱧᱚᱜ ᱚᱝᱠᱟ ᱢᱤᱼᱢᱤᱫᱴᱟᱹᱝ ᱟᱫᱚ ᱡᱟᱝ ᱚᱝᱠᱟ ᱦᱮᱸ ᱮᱨ ᱤᱫᱤᱭᱟᱞᱮ ᱡᱟᱛᱮ ᱢᱤᱫ ᱴᱷᱮᱱ ᱟᱞᱚ ᱵᱷᱤᱲᱟᱹᱜ ᱢᱟ ᱦᱮᱸ ᱟᱨ ᱚᱱᱠᱟ ᱞᱮᱠᱟ ᱯᱩᱨᱟᱹ ᱵᱟᱹᱫᱽᱴᱟᱜ ᱜᱮᱞᱮ ᱯᱩᱨᱟᱹᱣᱟ ᱟᱨ ᱤᱱᱟᱹ ᱛᱟᱭᱱᱚᱢ ᱫᱚ ᱫᱚᱦᱲᱟ ᱱᱟᱥᱮᱱᱟᱜ ᱥᱤ ᱟᱹᱪᱩᱨ ᱠᱟᱛᱮ ᱤᱭᱟᱹᱦᱟᱜ-ᱟ ᱞᱮ ᱱᱚᱣᱟ ᱟᱬᱜᱚᱢ ᱜᱚᱫ ᱠᱟᱜ-ᱟ ᱞᱮ ᱟᱬᱜᱚᱢ ᱥᱚᱢᱟᱱᱟᱞᱮ ᱟᱨ ᱚᱱᱠᱟ ᱱᱟ ᱦᱩᱭᱩᱜ-ᱟ ᱡᱟᱦᱟᱛᱮ ᱫᱟᱜ ᱠᱚ ᱥᱚᱢᱟᱱ ᱛᱮ ᱜᱚᱴᱟ ᱫᱷᱟᱨᱮ ᱧᱟᱢ ᱢᱟᱭ ᱦᱮᱸ
ᱟᱪᱪᱷᱟ ᱛᱚᱵᱮ ᱫᱟᱫᱟ ᱦᱚᱸᱜ-ᱚᱭ ᱟᱯᱮ ᱵᱟᱫᱟᱢ ᱪᱟᱥ ᱨᱮᱭᱟᱜ ᱡᱟᱦᱟᱸᱢ ᱞᱟᱹᱭ ᱠᱮᱜ-ᱟ ᱦᱚᱜ ᱚᱝᱠᱟ ᱚᱱᱟ ᱫᱚ ᱪᱮᱫ ᱵᱟᱫᱟᱢ ᱫᱚ ᱡᱟᱹᱥᱛᱤ ᱜᱮ ᱫᱟᱜ ᱮ ᱡᱚᱢᱟ ᱥᱮ ᱡᱟᱹᱥᱛᱤ ᱫᱟᱜ ᱫᱚ ᱵᱟᱭ ᱡᱚᱢᱟ ᱟᱪᱪᱷᱟ ᱟᱨᱚ ᱵᱟᱫᱟᱢ ᱫᱚ ᱚᱱᱟ ᱡᱟᱦᱟᱸ ᱢᱤᱫᱴᱮᱱ ᱡᱟᱦᱟᱸ ᱫᱚ ᱢᱤᱫᱴᱮᱱ ᱵᱟᱫᱟᱢ ᱠᱷᱚᱱᱮᱸ ᱡᱟᱦᱟᱸ ᱫᱟᱨᱤᱜ-ᱟ ᱚᱱᱟ ᱫᱟᱨᱮ ᱨᱮ ᱯᱨᱟᱭ ᱛᱤᱱᱟᱹᱜ ᱜᱟᱱ ᱵᱟᱫᱟᱢ ᱢᱟᱱᱮ ᱮ ᱫᱟᱜ ᱛᱟᱦᱮᱱᱟ ᱥᱮ ᱵᱟᱝᱟ ᱱᱤᱭᱟᱹ ᱡᱟᱦᱟᱸ ᱵᱟᱫᱟᱢ ᱥᱟᱠᱟᱢ ᱡᱮᱢᱚᱱ ᱯᱨᱟᱭ ᱫᱟᱨᱮ ᱜᱮᱵᱚᱱ ᱵᱟᱰᱟᱭᱟ ᱡᱮ ᱵᱟᱦᱟ ᱫᱚ ᱵᱟᱦᱟᱜ ᱛᱟᱦᱮᱱ ᱜᱮᱭᱟ ᱦᱚᱜ-ᱚ ᱚᱝᱠᱟ ᱵᱟᱫᱟᱢ ᱡᱮ ᱵᱟᱦᱟ ᱵᱟᱲᱟ ᱠᱟᱱᱟ ᱚᱱᱠᱟᱱᱟᱜ ᱧᱮᱞ ᱠᱟᱜ ᱟᱢ ᱥᱮ ᱵᱟᱢ ᱧᱮᱞ ᱟᱠᱟᱜᱼᱟ᱾ ᱤᱧ ᱠᱩᱠᱞᱤ ᱛᱟᱦᱮᱸ ᱠᱟᱱᱟ ᱢᱟᱱᱮ ᱠᱩᱠᱞᱤ ᱵᱩᱡᱷᱟᱹᱧ ᱠᱟᱱᱟ ᱡᱮ ᱦᱮᱸ ᱵᱟᱫᱟᱢ ᱫᱟᱨᱮ ᱦᱚᱸ ᱵᱟᱦᱟ ᱟᱥᱮ ᱵᱟᱝ ᱡᱮᱦᱮ ᱛᱩ ᱟᱵᱚ ᱵᱚᱱ ᱵᱟᱰᱟᱭᱟ ᱡᱟᱦᱟᱸ ᱫᱟᱨᱮ ᱢᱮᱱᱟᱜ ᱟᱠᱟᱫ ᱢᱤᱫ ᱡᱚᱛᱚ ᱫᱟᱨᱮ ᱜᱮ ᱵᱟᱦᱟ ᱫᱚ ᱵᱟᱦᱟᱜᱼᱟ ᱚᱠᱟ ᱫᱟᱨᱮ ᱦᱚᱸ ᱡᱮ ᱵᱟᱝ ᱵᱟᱦᱟᱜᱼᱟ ᱚᱱᱠᱟᱱᱟᱜ ᱠᱟᱛᱷᱟ ᱫᱚ ᱵᱟᱝ ᱠᱟᱱᱟ ᱦᱮᱸᱥᱮ ᱛᱚ ᱚᱱᱟ ᱦᱚᱸ ᱵᱟᱦᱟᱜ ᱛᱟᱦᱮᱱᱟ ᱥᱮ ᱵᱟᱝ
ᱦᱳᱭ ᱜᱚᱝᱠᱮ ᱵᱟᱫᱟᱢ ᱫᱚ ᱦᱟᱸᱜ ᱵᱟᱫᱟᱢ ᱫᱟᱨᱮ ᱫᱚ ᱦᱟᱸᱜ ᱵᱟᱦᱟ ᱫᱚ ᱵᱟᱦᱟᱜ ᱜᱮᱭᱟ ᱦᱟᱸᱜ ᱦᱮᱸ ᱚᱱᱟ ᱵᱟᱦᱟ ᱧᱩᱨ ᱪᱟᱵᱟ ᱞᱮᱠᱷᱟᱱ ᱩᱱ ᱟᱫᱚ ᱚᱱᱟ ᱫᱚ ᱛᱩᱫ ᱜᱟᱱᱚᱜᱼᱟ ᱦᱮᱸ ᱟᱨ ᱫᱟᱜ ᱠᱚᱦᱚᱸ ᱚᱱᱠᱟ ᱞᱮᱠᱟ ᱫᱚ ᱵᱟᱭ ᱡᱚᱢ ᱜᱮᱭᱟ ᱱᱚᱣᱟ ᱦᱩᱲᱩ ᱨᱮ ᱡᱟᱦᱟ ᱞᱮᱠᱟ ᱫᱟᱜ ᱮ ᱡᱚᱢᱟ ᱤᱱᱠᱟᱹ ᱞᱮᱠᱟ ᱵᱟᱫᱟᱢ ᱛᱮᱫᱚ ᱫᱟᱜ ᱵᱟᱭ ᱡᱚᱢ ᱜᱮᱭᱟ ᱮᱱᱦᱚᱸ ᱢᱟᱱᱮ ᱵᱟᱨ ᱯᱮ ᱫᱷᱟᱣ ᱫᱟᱜ ᱫᱚ ᱮᱢ ᱛᱮᱜᱮ ᱦᱩᱭᱩᱜ-ᱟ ᱦᱟᱸᱜ ᱚᱱᱟ ᱢᱟᱲᱟᱝ ᱨᱮ ᱦᱟᱸᱜ ᱵᱟᱨ ᱡᱚᱠᱷᱟ ᱜᱟᱱ ᱫᱟᱜ ᱮᱢᱟᱜ ᱦᱩᱭᱩᱜ-ᱟ ᱛᱟᱨᱯᱚᱨᱮ ᱛᱳᱫ ᱚᱠᱛᱚ ᱦᱟᱸᱜ ᱫᱟᱜ ᱮᱢ ᱠᱟᱛᱮ ᱜᱮ ᱠᱷᱟᱱ ᱫᱚ ᱚᱱᱟ ᱫᱚ ᱞᱚᱜᱚᱱ ᱧᱚᱜ ᱛᱩᱫᱩᱜ-ᱟ ᱛᱚ ᱟᱨ ᱚᱱᱠᱟ ᱞᱮᱠᱟ ᱫᱚ ᱚᱝᱠᱟ ᱞᱮᱠᱟ ᱫᱚ ᱠᱟᱹᱢᱤ ᱵᱟᱹᱱᱩᱜ ᱟᱠᱟᱫᱼᱟ ᱟᱫᱚ ᱚᱱᱮ ᱵᱟᱫᱟᱢ ᱫᱟᱨᱮᱜᱮ ᱠᱟᱹᱴᱤᱡ ᱦᱟᱨᱟ ᱧᱚᱜ ᱞᱮᱠᱷᱟᱱ ᱫᱚ ᱚᱱᱟ ᱡᱩᱫᱤ ᱜᱷᱟᱥ ᱴᱟᱥ ᱠᱚ ᱚᱱᱠᱟ ᱠᱚ ᱛᱟᱦᱮᱱᱟ ᱩᱱ ᱥᱚᱢᱚᱭ ᱜᱮ ᱦᱮᱲᱮᱫᱟᱜ ᱦᱩᱭᱩᱜᱼᱟ ᱢᱤᱫ ᱫᱠᱟ ᱠᱚᱸᱰᱟᱞ ᱦᱩᱭᱩᱜᱼᱟ ᱠᱰᱤᱤ ᱠᱚ ᱠᱟᱛᱮ ᱦᱮᱸ ᱤᱱᱠᱟᱹ ᱤᱱᱟᱹ ᱠᱚᱜᱮ ᱟᱨ ᱵᱟᱠᱷᱟᱱ ᱫᱚ ᱡᱟᱹᱥᱛᱤ ᱠᱟᱹᱢᱤ ᱫᱚ ᱵᱟᱹᱱᱩᱜ-ᱟ ᱵᱟᱫᱟᱢ ᱫᱚ ᱠᱷᱟᱴᱟᱣ ᱫᱚ ᱵᱟᱹᱱᱩᱜ ᱠᱚᱣᱟ ᱚᱱᱠᱟᱜ ᱜᱮ
ᱟᱪᱪᱷᱟ ᱛᱚᱵᱮ ᱟᱹᱰᱤ ᱱᱟᱯᱟᱭ ᱛᱚᱵᱮ ᱦᱚᱜᱼᱚᱭ ᱫᱟᱫᱟ ᱵᱟᱫᱟᱢ ᱢᱟ ᱠᱩᱠᱞᱤ ᱛᱟᱦᱮᱸ ᱠᱟᱱ ᱛᱤᱧᱟᱹ ᱟᱨ ᱡᱟᱦᱟᱸ ᱫᱚ ᱟᱨᱚ ᱢᱤᱫᱴᱮᱱ ᱱᱚᱜ-ᱚᱭ ᱟᱯᱮᱥᱮᱫ ᱫᱚ ᱱᱚᱜ-ᱚᱭ ᱡᱟᱦᱟᱸ ᱫᱟᱹᱞ ᱡᱮᱢᱚᱱ ᱧᱮᱞᱚᱜᱼᱟ ᱟᱵᱚ ᱨᱟᱦᱮᱲ ᱫᱟᱹᱞ ᱦᱮᱸᱥᱮ ᱨᱟᱦᱮᱲ ᱫᱟᱹᱞ ᱫᱚ ᱟᱯᱮᱫᱚ ᱮ ᱵᱟᱰᱟᱭᱟᱹᱧ ᱨᱟᱦᱮᱲ ᱫᱟᱹᱞ ᱠᱚᱫᱚ ᱚᱠᱟᱮ ᱞᱮᱠᱟ ᱵᱚᱱ ᱪᱟᱥ ᱛᱟᱦᱮᱱᱟ ᱯᱨᱚᱥᱮᱥ ᱠᱚᱦᱚᱸ ᱡᱷᱚᱛᱚᱧ ᱵᱟᱰᱟᱭ ᱜᱮᱭᱟ ᱱᱟᱯᱟᱭ ᱜᱤᱧ ᱵᱟᱰᱟᱭᱟ ᱡᱮ ᱪᱮᱫ ᱞᱮᱠᱟ ᱵᱷᱟᱵᱮ ᱪᱟᱥ ᱦᱩᱭᱩᱜᱼᱟ ᱦᱮᱸᱥᱮ ᱟᱯᱮ ᱥᱮᱱ ᱥᱮ ᱟᱞᱮ ᱥᱮᱱ ᱢᱤᱫ ᱜᱮᱭᱟ ᱡᱮᱦᱮᱛᱩ ᱨᱟᱦᱮᱲ ᱫᱟᱞ ᱪᱟᱥ ᱨᱮᱭᱟᱜ ᱵᱮᱯᱟᱨ ᱫᱚᱥᱮ ᱟᱯᱮ ᱫᱚ ᱦᱚᱸᱜ-ᱚᱭ ᱡᱚᱠᱷᱚᱱ ᱯᱮ ᱫᱟᱹᱞ ᱦᱚᱪᱚᱭᱟ ᱦᱮᱸ ᱛᱚᱠᱷᱚᱱ ᱟᱯᱮ ᱫᱚ ᱚᱠᱟ ᱞᱮᱠᱟᱯᱮ ᱫᱟᱹᱞ ᱦᱚᱪᱚᱭᱟ, ᱵᱚᱞᱮ ᱟᱯᱮ ᱱᱤᱡᱮ ᱛᱮᱯᱮ ᱫᱟᱹᱞ ᱦᱚᱪᱚᱭᱟ ᱡᱟᱦᱟᱸ ᱚᱲᱟᱜ ᱨᱮ ᱚᱱᱟ ᱯᱤᱥᱟᱹᱣᱟᱜ ᱢᱤᱫ ᱨᱚᱠᱚᱢᱟᱜ ᱛᱟᱦᱮᱱᱟ ᱚᱱᱟ ᱫᱚᱯᱮ ᱫᱟᱹᱞᱟ ᱥᱮ ᱵᱟᱡᱟᱨ ᱨᱮ ᱦᱮᱞᱟᱣ ᱠᱟᱛᱮᱫ ᱯᱮ ᱫᱟᱹᱞ ᱛᱟᱦᱮᱱᱟ
ᱟᱫᱚ ᱦᱟᱸᱜ ᱚᱱᱟ ᱫᱟᱹᱞ ᱫᱚ ᱦᱟᱸᱜ ᱟᱞᱮ ᱫᱚ ᱦᱟᱸᱜ ᱱᱚᱜᱼᱚᱭ ᱠᱩᱨᱛᱤ ᱛᱟᱹᱞ ᱡᱟᱦᱟ ᱠᱚ ᱪᱟᱥ ᱦᱩᱭᱩᱜ ᱜᱮᱭᱟ ᱦᱮᱸ ᱨᱟᱢᱲᱟ ᱠᱚ ᱠᱩᱨᱛᱤ ᱠᱚ ᱟᱫᱚ ᱚᱱᱟ ᱠᱚ ᱫᱟᱹᱞ ᱞᱮᱠᱷᱟᱱ ᱫᱚ ᱦᱟᱜ ᱫᱚ ᱦᱟᱸᱜ ᱚᱱᱟ ᱫᱚ ᱢᱮᱥᱤᱱ ᱠᱚᱨᱮ ᱫᱚ ᱵᱟᱞᱮ ᱪᱟᱞᱟᱜ ᱜᱮᱭᱟ ᱚᱲᱟᱜ ᱚᱲᱟᱜ ᱫᱟᱹᱞᱟ ᱚᱱᱟ ᱫᱚ ᱦᱩᱸ
ᱟᱪᱪᱷᱟ ᱛᱚᱵᱮ ᱟᱨ ᱟᱹᱰᱤ ᱱᱟᱯᱟᱭ ᱦᱚᱸᱜᱼᱚᱭ ᱟᱯᱮ ᱥᱮᱫ ᱫᱚ᱾ ᱚᱲᱟᱜ ᱠᱚᱨᱮ ᱦᱚᱸ ᱯᱮ ᱫᱟᱹᱞ ᱫᱚᱯᱮ ᱫᱟᱹᱞ ᱜᱮᱣᱟ ᱦᱮᱸᱥᱮ ᱛᱚᱵᱮ ᱫᱟᱫᱟ᱾ ᱚᱱᱟ ᱞᱮᱠᱟᱛᱮ ᱦᱚᱜ ᱚᱭ ᱟᱯᱮᱥᱮᱫ ᱥᱟᱹᱨᱩ ᱠᱚᱯᱮ ᱪᱟᱥ ᱜᱮᱣᱟ ᱥᱮ ᱵᱟᱝ?
ᱥᱟᱨᱩ ᱠᱚ ᱦᱚᱸ ᱟᱞᱮ ᱥᱮᱱ ᱫᱚ ᱪᱟᱥ ᱫᱚ ᱞᱮ ᱪᱟᱥ ᱜᱮᱣᱟ ᱠᱚ ᱵᱚᱠᱚᱧ᱾
ᱟᱪᱪᱷᱟ ᱛᱚᱵᱮ ᱫᱟᱫᱟ ᱮᱸ ᱥᱟᱹᱨᱩ ᱡᱚᱠᱷᱚᱱ ᱯᱮ ᱪᱟᱥᱟ ᱦᱮᱸᱥᱮ᱾ ᱮᱸ ᱛᱚᱵᱮ ᱟᱯᱮ ᱫᱚ ᱤᱭᱟᱹ ᱮ ᱡᱟᱦᱟᱸ ᱥᱟᱹᱨᱩ ᱨᱮᱭᱟᱜ᱾ ᱡᱟᱦᱟ ᱫᱚ ᱥᱟᱹᱨᱩ ᱛᱟᱦᱮᱱᱟ ᱚᱱᱟ ᱡᱟᱦᱟ ᱫᱚ ᱟᱵᱚ ᱫᱚ᱾ ᱫᱟᱜ ᱠᱚᱜᱼᱟ ᱚᱱᱟ ᱠᱷᱚᱱ ᱡᱟᱦᱟᱸ ᱦᱩᱰᱤᱧ ᱦᱩᱰᱤᱧ ᱛᱟᱦᱮᱱᱟ ᱚᱱᱟ ᱠᱚ ᱠᱚ ᱵᱚᱱ ᱨᱚᱦᱚᱭᱟ ᱦᱮᱸᱥᱮ ᱚᱱᱟ ᱢᱟ ᱵᱟᱰᱟᱭ ᱢᱮᱱᱟᱜᱼᱟ᱾ ᱛᱚ ᱦᱚᱸᱜᱼᱱᱟ ᱡᱤᱱᱤᱥᱴᱟᱜ ᱵᱟᱹᱧ ᱵᱩᱟᱹᱜᱼᱟ ᱡᱟᱦᱟᱸ ᱫᱚ ᱚᱱᱮ ᱵᱚᱱ ᱨᱚᱦᱚᱭᱟ᱾ ᱚᱱᱟ ᱫᱚ ᱢᱟᱲᱟᱝ ᱨᱮᱜᱮ ᱯᱷᱳᱚᱲ ᱠᱚᱜᱼᱟ ᱥᱮ ᱚᱱᱟ ᱵᱚᱱ ᱨᱚᱦᱚᱭᱟ ᱨᱚᱦᱚᱭ ᱠᱟᱛᱮᱜ ᱯᱷᱳᱲᱚᱜᱼᱟ?
ᱚᱱᱠᱟ ᱚᱱᱠᱟ ᱞᱮᱠᱟ ᱧᱮᱞ ᱞᱮᱠᱷᱟᱱ ᱢᱟᱲᱟᱝ ᱨᱮᱦᱚᱸ ᱠᱤᱪᱷᱩ ᱫᱚ ᱤᱭᱟ. ᱜᱮᱭᱟ ᱦᱮᱸ ᱱᱚᱣᱟ ᱢᱟᱲᱟᱝ ᱨᱮᱦᱚᱸ᱾ ᱚ ᱜᱚ ᱢᱟᱱᱮ ᱚᱱᱟ ᱜᱚᱡᱟ ᱞᱮᱠᱟ ᱵᱟᱝ ᱧᱮᱞᱚᱜᱼᱟ ᱚᱱᱟ ᱫᱚ ᱡᱮ ᱫᱟᱨᱮ ᱡᱟᱦᱟᱞᱮᱠᱟ᱾ ᱟ ᱩᱰᱩᱠᱚᱜ ᱞᱮᱠᱟ ᱴᱷᱤᱠ ᱜᱮᱣᱟ ᱟᱫᱚ ᱚᱱᱠᱟ᱾ ᱦᱚ ᱧᱮᱞᱚᱜ ᱜᱮᱣᱟ ᱢᱟᱲᱟᱝ ᱠᱷᱚᱱ ᱦᱚᱸ ᱟᱨ ᱵᱟᱠᱷᱟᱱ ᱫᱚ ᱨᱚᱦᱚᱭ ᱠᱟᱛᱮ ᱦᱚᱸ ᱚᱱᱠᱟ ᱫᱚ ᱩᱰᱩᱠᱚᱜ ᱜᱮᱣᱟ ᱦᱮᱸ᱾ ᱟᱫᱚ ᱚᱱᱟ ᱥᱟᱹᱨᱩ ᱠᱚᱦᱚᱸ ᱵᱟᱲᱜᱮ ᱠᱚᱨᱮ ᱫᱚ ᱨᱚᱦᱚᱭ ᱠᱟᱜ ᱦᱩᱭᱩᱜ ᱜᱮᱭᱟ ᱚᱱᱟ ᱥᱟᱞᱟᱜ ᱥᱟᱞᱟᱜ ᱛᱮ ᱟᱞᱮ ᱫᱚ ᱱᱚᱜ᱾ ᱥᱟᱥᱟᱝ ᱠᱚ ᱟᱫᱟ ᱠᱚ᱾ ᱦᱮᱸ ᱱᱚᱣᱟ ᱠᱚᱦᱚᱸ ᱟᱞᱮ ᱫᱚ ᱦᱟᱸᱜ ᱵᱟᱲᱜᱮ ᱨᱮᱫᱚᱞᱮ ᱨᱚᱦᱚᱭ ᱠᱟᱜ ᱠᱟᱱ ᱜᱮᱭᱟ
ᱟᱪᱪᱷᱟ ᱛᱚᱵᱮ ᱫᱟᱫᱟ ᱟᱹᱰᱤ ᱱᱟᱯᱟᱭ ᱛᱚᱵᱮ ᱫᱟᱫᱟ ᱱᱚᱜ ᱚᱭ ᱥᱟᱥᱟᱝ ᱟᱨ ᱟᱨ ᱢᱤᱫᱴᱮᱱ ᱪᱮᱫ ᱮᱢ ᱞᱟᱹᱭ ᱠᱮᱭᱟ ᱫᱟᱫᱟ᱾
ᱟᱫᱟ ᱟᱫᱟ
ᱦᱳᱭ ᱫᱟᱫᱟ ᱥᱟᱥᱟᱝ ᱫᱚ ᱟᱞᱮ ᱥᱮᱫ ᱦᱚᱸ ᱧᱮᱞ ᱫᱩᱧ ᱧᱮᱞ ᱠᱟᱜ ᱠᱚᱣᱟ ᱡᱮ ᱪᱟᱥ ᱠᱚ ᱚᱠᱟ ᱞᱮᱠᱟ ᱦᱮᱸᱥᱮ᱾ ᱟᱨ ᱟᱫᱟ ᱛᱮᱫ ᱫᱚ ᱵᱟᱹᱧ ᱧᱮᱞ ᱟᱠᱟᱜ ᱠᱚᱣᱟ᱾ ᱛᱚᱵᱮ ᱫᱟᱫᱟ ᱱᱚᱜᱼᱚᱭ ᱟᱫᱟ ᱫᱚ ᱚᱠᱟ ᱞᱮᱠᱟ ᱠᱚ ᱪᱟᱥ ᱛᱟᱦᱮᱱᱟ ᱢᱟᱱᱮ ᱡᱟᱦᱟᱸ ᱫᱚ ᱟᱫᱟ? ᱟᱨ ᱢᱟᱱᱮ ᱡᱟᱦᱟᱸ ᱫᱚ ᱥᱟᱥᱟᱝ ᱢᱮᱱᱟᱜ ᱟᱠᱟᱜ ᱚᱱᱠᱟ ᱜᱮᱠᱚ ᱪᱟᱥ᱾ ᱛᱟᱦᱮᱱᱟ ᱥᱮ ᱟᱫᱟ ᱫᱚ ᱠᱟᱹᱴᱤᱡ ᱟᱨᱚ ᱵᱷᱤᱱᱟᱹ ᱞᱮᱠᱟ ᱪᱟᱥ ᱦᱩᱭᱩᱜᱼᱟ ᱥᱟᱥᱟᱝ ᱡᱟᱦᱟᱸ ᱫᱚ᱾ ᱟᱫᱟ ᱨᱮᱭᱟᱜ ᱫᱟᱨᱮ ᱦᱚᱸ ᱵᱟᱹᱧ ᱧᱮᱞ ᱠᱟᱜᱼᱟ ᱟᱫᱟ ᱫᱟᱨᱮ ᱫᱚ ᱚᱠᱟᱞᱮᱠᱟ ᱧᱮᱞᱚᱜ ᱛᱟᱦᱮᱱᱟ ᱚᱱᱟ ᱠᱟᱹᱴᱤᱡ ᱞᱟᱹᱭᱟᱹᱧ ᱛᱟᱞᱟᱝ ᱢᱮ?
ᱥᱟᱥᱟᱝ ᱟᱨ ᱟᱫᱟ ᱠᱚᱫᱚ ᱚᱱᱠᱟ ᱪᱟᱥ ᱨᱮᱭᱟᱜ ᱯᱨᱚᱥᱮᱥ ᱫᱚ ᱢᱤᱫ ᱢᱤᱫ ᱜᱮᱭᱟ ᱦᱮᱸ᱾ ᱟᱨ ᱟᱞᱮ ᱫᱚ ᱦᱟᱸᱜ ᱵᱟᱹᱲᱛᱤ ᱟᱫᱟ ᱠᱚᱫᱚᱜ ᱚᱱᱠᱟ ᱞᱮᱠᱟ ᱫᱚ ᱵᱟᱝ ᱨᱮᱦᱚᱸ ᱢᱚᱴᱟ ᱢᱩᱴᱤ ᱤᱭᱟ᱾ ᱱᱚᱣᱟ᱾ ᱥᱟᱥᱟᱝ ᱫᱚ ᱦᱟᱜ ᱵᱟᱹᱲᱛᱤ ᱧᱚᱜ ᱜᱮᱞᱮ ᱪᱟᱥ ᱜᱮᱭᱟ ᱦᱩᱸ ᱟ ᱥᱟᱥᱟᱝ ᱚᱲᱟᱜ ᱠᱚᱨᱮᱜᱮ ᱦᱮᱱᱟᱜ ᱫᱚ ᱦᱮᱱᱟᱜ ᱠᱟᱜ ᱜᱮᱭᱟ ᱟᱨ ᱚᱱᱠᱟ᱾ ᱞᱮᱠᱟ ᱱᱟᱜ ᱥᱟᱥᱟᱝ ᱠᱚᱫᱚ ᱦᱟᱸᱜ ᱵᱟᱞᱮ ᱠᱤᱨᱤᱧᱮᱫᱟ᱾ ᱦᱩᱸ ᱚᱲᱟᱜ ᱠᱚᱨᱮ ᱜᱮ ᱟᱹᱰᱤ ᱟᱸ ᱰᱤ ᱜᱮ ᱪᱟᱥ ᱦᱩᱭᱩᱜ ᱠᱟᱱ ᱜᱮᱭᱟ ᱛᱚ᱾
ᱟᱪᱪᱷᱟ ᱛᱚᱵᱮ ᱫᱟᱫᱟ ᱱᱚᱜᱼᱚᱭ ᱫᱟᱫᱟ ᱟᱢ ᱫᱚ ᱱᱚᱜᱼᱚᱭ ᱡᱟᱦᱟᱸ ᱥᱟᱥᱟᱝ ᱦᱮᱸᱥᱮ ᱤᱧ ᱦᱚᱸᱜ ᱱᱚᱝᱠᱟ ᱦᱚᱸᱧ ᱧᱮᱞ ᱫᱩᱧ ᱧᱮᱞ ᱟᱠᱟᱜᱼᱟ ᱥᱟᱥᱟᱝ ᱵᱟᱦᱟ ᱦᱚᱸᱧ ᱧᱮᱞ ᱫᱩᱧ ᱧᱮᱞ ᱟᱠᱟᱜᱼᱟ᱾ ᱛᱚᱵᱮ ᱡᱮ ᱥᱟᱥᱟᱝ ᱵᱟᱦᱟᱣ ᱠᱟᱱᱟ ᱚᱱᱠᱟ ᱧᱮᱞ ᱠᱟᱜ ᱵᱩᱦᱩ ᱦᱚᱲ ᱠᱚ ᱞᱟᱹᱭᱟ ᱡᱮ᱾ ᱦᱮᱸ ᱥᱟᱥᱟᱝ ᱫᱚ ᱵᱟᱝ ᱵᱟᱦᱟᱜ ᱜᱮᱭᱟ ᱟᱨ ᱤᱧ ᱫᱩᱧ ᱧᱮᱞ ᱠᱟᱜᱼᱟ᱾ ᱛᱚ ᱫᱟᱫᱟ ᱟᱢ ᱦᱚᱸᱜᱼᱚᱭ ᱥᱟᱥᱟᱝ ᱵᱟᱦᱟ ᱫᱚᱢ ᱧᱮᱞ ᱟᱠᱟᱜᱼᱟ ᱥᱮ ᱵᱟᱝ?
ᱥᱟᱥᱟᱝ ᱵᱟᱦᱟ᱾
ᱦᱳᱭ
ᱟᱨ ᱥᱟᱥᱟᱝ ᱵᱟᱦᱟ ᱢᱟ ᱤᱧᱢᱟ ᱚᱱᱠᱟ ᱞᱮᱠᱟ ᱦᱟᱸᱜ ᱵᱟᱹᱧ ᱧᱮᱞ ᱜᱚᱫ ᱟᱠᱟᱜᱼᱟ᱾ ᱚᱠᱟᱮᱠᱟ ᱧᱚᱜ ᱵᱟᱦᱟᱜ ᱢᱮᱱᱛᱮ᱾
ᱦᱳ ᱦᱳᱭ ᱫᱟᱫᱟ ᱤᱧ ᱫᱚ᱾ ᱤᱧ ᱫᱩᱧ ᱧᱮᱞ ᱠᱟᱜᱟᱹᱤᱧ ᱪᱮᱫᱟᱜ ᱥᱮ ᱥᱟᱥᱟᱝ ᱵᱟᱦᱟ ᱫᱚ ᱮᱢᱚᱱ ᱞᱮᱠᱟ ᱵᱟᱦᱟ ᱥᱮ᱾ ᱯᱩᱲᱜᱮ ᱠᱟᱹᱴᱤᱡ ᱵᱟᱦᱟ ᱟᱜ ᱦᱮᱸᱥᱮ ᱟᱫᱚ᱾ ᱵᱟᱠᱩ ᱯᱟᱹᱛᱭᱟᱹᱜ ᱜᱮᱭᱟ ᱟᱢᱫᱟ ᱦᱚᱲ ᱠᱩ ᱵᱟᱠᱩ ᱯᱟᱹᱛᱭᱟᱹᱜ ᱜᱮᱭᱟ ᱡᱮ ᱥᱟᱥᱟᱝ ᱦᱚᱸ ᱵᱟᱦᱟᱜᱼᱟ ᱢᱮᱱᱛᱮ᱾ ᱡᱮᱦᱮᱛᱩ ᱧᱮᱞ ᱦᱩᱭ ᱠᱟᱱᱟ ᱱᱚᱝᱠᱟ ᱟᱹᱛᱩ ᱵᱟᱲᱜᱮ ᱠᱚᱨᱮ᱾ ᱧᱮᱞ ᱠᱟᱜ ᱟᱹᱤᱧ ᱡᱮ ᱫᱚᱢᱮ ᱫᱤᱱ ᱡᱟᱦᱟᱸ ᱥᱟᱥᱟᱝ ᱛᱟᱦᱮᱱ ᱜᱮᱭᱟ ᱚᱱᱟ ᱥᱟᱥᱟᱝ ᱨᱮᱱᱟᱜ ᱤᱪᱷᱟ ᱫᱚ᱾ ᱫᱟᱨᱮ ᱠᱷᱚᱱ ᱵᱟᱦᱟᱜ ᱜᱮᱭᱟ ᱥᱟᱥᱟᱝ ᱮ ᱟᱢᱦᱚᱸ ᱪᱮᱥᱴᱟᱭ ᱢᱮ ᱧᱮᱞ ᱢᱮᱦᱟᱸᱜ ᱵᱟᱝᱢᱟ ᱦᱮᱸ ᱢᱟᱱᱮ ᱟᱵᱚ ᱵᱚᱱ ᱵᱟᱰᱟᱭ ᱡᱮ ᱫᱟᱨᱤᱭᱟᱜ ᱜᱮ ᱵᱟᱦᱟᱜᱼᱟ ᱢᱟᱱᱮ ᱡᱟᱦᱟᱸ ᱜᱮ ᱫᱟᱨᱤᱜᱼᱟ ᱚᱱᱟ ᱫᱚ ᱵᱟᱦᱟᱜ ᱫᱚ ᱵᱟᱦᱟᱜ ᱜᱮᱭᱟ ᱟᱫᱚ ᱞᱟᱛᱟᱨ ᱨᱮ ᱫᱟ ᱛᱟᱦᱮᱱ ᱱᱟ ᱥᱮ ᱞᱟᱛᱟᱨ ᱨᱮ ᱫᱟᱜ ᱛᱟᱦᱮᱱ ᱨᱮᱦᱚᱸ ᱩᱱᱤ ᱫᱚ ᱵᱟᱦᱟ ᱫᱚᱭ ᱵᱟᱦᱟᱜ ᱜᱮᱭᱟ ᱫᱟᱨᱮ ᱜᱮ ᱦᱮᱸᱥᱮ ᱱᱤᱭᱟᱹ ᱫᱚ ᱵᱚᱱ ᱵᱟᱰᱟᱭ ᱜᱮᱭᱟ ᱛᱚᱵᱮ
ᱯᱨᱚᱠᱤᱛ ᱨᱮᱱᱟᱜ ᱥᱤᱨᱡᱚᱱ ᱠᱟᱱᱟ ᱥᱤᱨᱡᱤᱣᱭᱤ ᱥᱤᱨᱡᱚᱱ ᱫᱚ ᱚᱱᱠᱟ ᱡᱚᱛᱚ ᱫᱟᱨᱮ ᱨᱮᱜᱮ ᱵᱟᱦᱟ ᱫᱚ ᱵᱟᱦᱟᱜ ᱜᱮᱭᱟ ᱟᱫᱚ ᱦᱟᱸᱜ ᱟᱞᱮ ᱦᱚᱸᱞᱮ ᱥᱟᱥᱟᱝ ᱫᱚᱞᱮ ᱪᱟᱥ ᱜᱮᱭᱟ ᱢᱮᱱᱠᱷᱟᱱ ᱤᱧ ᱫᱚ ᱦᱟᱸᱜ ᱚᱱᱠᱟ ᱞᱮᱠᱟ ᱫᱚ ᱦᱟᱸᱜ ᱵᱟᱹᱧ ᱠᱚᱭᱚᱜ ᱜᱚᱫ ᱠᱟᱜᱼᱟ ᱦᱮᱸ ᱡᱮ ᱵᱟᱦᱟᱜ ᱢᱮᱱᱛᱮᱼᱟ ᱥᱮ ᱵᱟᱝᱟ ᱟᱫᱚ ᱵᱟᱲᱜᱮ ᱠᱚᱨᱮ ᱜᱮ ᱛᱟᱦᱮᱱ ᱜᱮ ᱥᱟᱥᱟᱝ ᱵᱟᱲᱜᱮ ᱦᱮᱱᱟᱜ ᱠᱟᱜ ᱛᱟᱞᱮᱭᱟ ᱡᱟᱦᱟᱸᱨᱮ ᱟᱫᱚ ᱚᱸᱰᱮ ᱫᱚ ᱦᱟᱸᱜ ᱥᱟᱥᱟᱝ ᱠᱚ ᱨᱚᱦᱚᱭ ᱠᱟᱛᱮᱫ ᱫᱟᱨᱮ ᱠᱚ ᱦᱟᱨᱟ ᱧᱚᱜ ᱞᱮᱠᱷᱟᱱ ᱫᱚ ᱟᱫᱚ ᱦᱟᱸᱜ ᱚᱱᱠᱟ ᱞᱮᱠᱟᱛᱮ ᱧᱮᱞ ᱵᱟᱝ ᱪᱟᱞᱟᱜ ᱦᱩᱭᱩᱜᱼᱟ ᱚᱸᱰᱮ ᱫᱚ ᱟᱨ ᱚᱱᱠᱟ ᱞᱮᱠᱟᱚ ᱵᱟᱝ ᱥᱟᱯᱷᱟ ᱦᱩᱭᱩᱜᱼᱟ ᱦᱮᱸ ᱦᱮᱲᱦᱮᱫ ᱠᱚᱦᱚᱸ ᱵᱟᱝ ᱦᱩᱭᱩᱜᱼᱟ ᱥᱮ ᱪᱮᱫ ᱠᱚᱦᱚᱸ ᱵᱟᱝ ᱟᱫᱚ ᱚᱱᱟᱛᱮ ᱩᱱᱟᱜ ᱫᱚ ᱵᱟᱞᱮ ᱪᱟᱞᱟᱣᱮᱫ ᱜᱮᱭᱟ ᱥᱟᱥᱟᱝ ᱵᱟᱲᱜᱮ ᱨᱮᱫᱚ ᱦᱮᱸ ᱟᱫᱚ ᱚᱱᱟ ᱥᱟᱥᱟᱝ ᱠᱚ ᱡᱚᱠᱷᱚᱱ ᱞᱮ ᱞᱟᱭᱟ ᱩᱱ ᱚᱠᱛᱚ ᱜᱮᱞᱮ ᱪᱟᱞᱟᱜᱼᱟ ᱟᱫᱚ ᱟᱢ ᱡᱚᱠᱷᱚᱱ ᱮᱢ ᱞᱟᱹᱭ ᱠᱮᱟᱜ ᱟᱢ ᱡᱮᱢᱚᱱ ᱥᱟᱥᱟᱝ ᱵᱟᱦᱟᱜ ᱜᱮᱭᱟ ᱛᱟᱦᱞᱮ ᱚᱠᱟᱞᱮᱠᱟ ᱵᱟᱦᱟᱜᱼᱟ ᱛᱟᱦᱞᱮ ᱤᱧᱦᱚᱸᱧ ᱧᱮᱞᱟ ᱦᱟᱸᱜ
ᱦᱳᱭ ᱫᱟᱫᱟ ᱤᱧ ᱞᱟᱹᱭᱟᱢ ᱠᱟᱹᱱᱟᱹᱧ ᱥᱟᱥᱟᱝ ᱵᱟᱦᱟ ᱫᱚ ᱠᱟᱹᱴᱤᱡ ᱯᱩᱲ ᱜᱮᱭᱟ ᱦᱮᱸᱥᱮ ᱟᱨ ᱯᱩᱲ ᱜᱮ ᱜᱮ ᱢᱚᱸᱡᱽ ᱜᱮ ᱵᱟᱦᱟᱜᱼᱟ ᱡᱟᱦᱟᱸ ᱫᱚ ᱧᱮᱞ ᱛᱮᱦᱚᱸ ᱟᱹᱰᱤ ᱪᱚᱨᱚᱠ ᱜᱮ ᱵᱩᱡᱷᱟᱹᱜᱼᱟ ᱚᱱᱟᱢ ᱫᱟᱫᱟ ᱟᱵᱚ ᱥᱟᱥᱟᱝ ᱤᱫᱤ ᱠᱟᱛᱮᱜ ᱞᱟᱝ ᱜᱚᱞᱯᱚ ᱠᱮᱫᱟ ᱛᱚᱵᱮ ᱦᱚᱸᱜᱼᱚᱭ ᱟᱯᱮ ᱥᱮᱫ ᱫᱚ ᱳᱞ ᱫᱚ ᱪᱮᱫ ᱯᱮ ᱢᱮᱛᱟᱜ ᱜᱮᱭᱟ ᱳᱞ ᱡᱟᱦᱟᱸ ᱫᱚ ᱫᱤᱠᱩᱛᱮ ᱳᱞ ᱠᱚ ᱢᱮᱛᱟᱜᱼᱟ
ᱡᱟᱦᱟᱸ ᱳᱞ ᱠᱚ ᱞᱟᱹᱭᱟᱜ ᱜᱮᱭᱟ ᱚᱱᱟ ᱫᱚ ᱟᱞᱮᱥᱮᱱ ᱫᱚ ᱦᱟᱸᱜ ᱪᱮᱫ ᱠᱚ ᱢᱮᱛᱟᱜᱼᱟ ᱦᱟᱯᱮ ᱩᱭᱦᱟᱹᱨ ᱵᱟᱝ ᱦᱤᱡᱩᱜ ᱠᱟᱱ ᱛᱤᱧᱟᱹ ᱢᱮᱱᱱᱠᱷᱟᱱ ᱟᱞᱮᱥᱮᱫ ᱨᱮᱦᱚᱸ ᱦᱮᱱᱟᱜ ᱠᱟᱜ ᱜᱮᱭᱟ
ᱟᱪᱪᱷᱟ ᱛᱚᱵᱮ ᱟᱯᱮ ᱥᱮᱫ ᱦᱚᱸ ᱢᱮᱱᱟᱜ ᱫᱚ ᱢᱮᱱᱟᱜ ᱟᱠᱟᱫ ᱜᱮᱭᱟᱸ ᱩᱭᱦᱟᱹᱨ ᱵᱟᱝ ᱦᱤᱡᱩᱜ ᱠᱟᱱ ᱛᱟᱢᱟ ᱥᱮ ᱛᱚᱵᱮ ᱫᱟᱫᱟ ᱡᱟᱦᱟᱸ ᱚᱱᱟ ᱚᱱᱟ ᱪᱟᱥ ᱨᱮᱭᱟᱜ ᱯᱨᱚᱥᱮᱥᱤᱧ ᱟᱞᱮ ᱥᱮᱫ ᱵᱤᱥᱮᱥ ᱠᱟᱭᱛᱮ ᱧᱮᱞᱚᱜᱼᱟ ᱡᱮ ᱦᱚᱸᱜᱼᱚᱭ ᱱᱮᱥ ᱡᱩᱫᱤ ᱟᱞᱮ ᱩᱞ ᱞᱮ ᱞᱟᱭᱟ ᱩᱞ ᱠᱷᱚᱡ ᱡᱟᱦᱟᱸ ᱫᱚ ᱚᱱᱟ ᱦᱚᱯᱚᱱ ᱦᱚᱯᱚᱱ ᱚᱱᱟ ᱨᱮᱭᱟᱜ ᱡᱚᱲ ᱛᱮ ᱠᱤᱪᱷᱩ ᱛᱟᱦᱮᱱ ᱜᱮᱭᱟ ᱡᱟᱦᱟᱸ ᱫᱚ ᱮ ᱚᱱᱟ ᱩᱞᱫᱟᱜ ᱠᱷᱚᱱᱜᱮ ᱛᱟᱦᱮᱱᱟ ᱡᱚᱠᱷᱚᱜ ᱚᱱᱟᱞᱮ ᱪᱷᱟᱲᱟᱣ ᱠᱟᱛᱮᱜ ᱚᱱᱠᱟ ᱦᱟᱸᱰᱮ ᱱᱟᱸᱰᱮ ᱞᱮ ᱛᱚᱯᱟ ᱜᱤᱰᱤ ᱠᱟᱜᱼᱟ ᱦᱮᱸ ᱥᱮ ᱟᱨᱦᱚ ᱚᱱᱟᱜᱮ ᱦᱤᱡᱩᱜ ᱠᱟᱱ ᱵᱚᱪᱷᱚᱨ ᱥᱮᱫ ᱛᱮ ᱵᱮᱥ ᱞᱮᱠᱟ ᱫᱟᱜ ᱛᱟᱦᱮᱱᱟ ᱫᱟᱨᱮ ᱠᱟᱛᱮᱫ ᱵᱮᱥ ᱞᱮᱠᱟ ᱞᱟᱹᱴᱩ ᱠᱚᱜ ᱛᱟᱦᱮᱱᱟ ᱟᱨ ᱚᱱᱟ ᱜᱮᱞᱮ ᱩᱛᱩᱭ ᱛᱟᱦᱮᱱᱟ ᱛᱚ ᱟᱯᱮ ᱥᱮᱫ ᱫᱚ ᱚᱠᱟᱞᱮᱠᱟ ᱢᱤᱫ ᱵᱚᱪᱷᱚᱨ ᱱᱚᱛᱮ ᱦᱚᱛᱚ ᱳᱞ ᱡᱟᱦᱟᱸ ᱫᱚ ᱫᱟ ᱛᱮᱭᱟᱨ ᱛᱮ ᱥᱮ ᱠᱤᱪᱷᱩ ᱠᱤᱪᱷᱩ ᱠᱷᱮᱛᱨᱚ ᱨᱮ ᱧᱮᱞᱚᱜᱼᱟ ᱡᱮ ᱚᱠᱟ ᱚᱠᱟ ᱡᱟᱭᱜᱟ ᱨᱮᱫᱚ ᱡᱟᱦᱟᱸ ᱫᱚ ᱫᱮᱥᱤ ᱳᱞ ᱫᱚ ᱵᱟᱝ ᱠᱟᱱᱟ ᱚᱱᱟ ᱫᱚ ᱦᱟᱭᱵᱨᱮᱴ ᱳᱞ ᱛᱟᱦᱮᱱᱟ ᱚᱱᱟ ᱫᱚ ᱞᱚᱜᱚᱱ ᱛᱮ ᱫᱟᱜ ᱛᱟᱦᱮᱱᱟ ᱛᱚ ᱟᱯᱮ ᱥᱮᱫ ᱫᱚ ᱚᱠᱟ ᱞᱮᱠᱟ ᱯᱮ ᱪᱟᱥᱛᱟᱦᱮᱱ ᱜᱮᱭᱟ
ᱮ ᱚᱱᱠᱟ ᱡᱟᱦᱟᱸ ᱞᱮᱠᱟ ᱵᱠᱚᱧ ᱮᱢ ᱞᱟᱹᱭ ᱠᱮᱜᱼᱟ ᱚᱱᱠᱟ ᱞᱮᱠᱟᱜᱮ ᱟᱞᱮᱥᱮᱫ ᱦᱚᱸ ᱦᱚᱸ ᱚᱱᱟ ᱳᱞ ᱡᱟᱦᱟᱢ ᱞᱟᱹᱭᱮᱫ ᱫᱚ ᱚᱱᱠᱟ ᱛᱮᱜᱮᱞᱮ ᱞᱟᱭ ᱜᱮᱭᱟ ᱟᱨ ᱚᱱᱠᱟᱜ ᱜᱮ ᱚᱱᱟ ᱦᱟᱸᱜ ᱡᱟᱦᱟᱸ ᱠᱟᱹᱴᱤᱡ ᱠᱟᱹᱴᱤᱡ ᱟᱜ ᱠᱚ ᱛᱟᱦᱮᱱᱟ ᱚᱱᱟ ᱠᱚᱫᱚᱞᱮ ᱨᱚᱦᱚᱭ ᱠᱟᱜ ᱜᱮᱭᱟ ᱛᱟᱭᱱᱚᱢ ᱫᱟᱨᱟᱢ ᱨᱮ ᱦᱮᱸ ᱟᱫᱚ ᱦᱟᱸᱜ ᱚᱱᱟ ᱳᱞ ᱫᱚ- ᱛᱷᱟᱧ ᱞᱟᱹᱭᱟᱢ ᱠᱟᱱᱟ ᱦᱟᱸᱜ ᱳᱞ ᱫᱚ ᱦᱟᱸᱜ ᱟᱵᱚᱣᱟᱜ ᱧᱩᱛᱩᱢ ᱡᱷᱟ ᱛᱮᱫᱚ ᱵᱟᱝ ᱠᱟᱱ ᱜᱮᱭᱟ ᱟᱫᱚ ᱦᱟᱸᱜ ᱤᱧ ᱱᱟᱥᱮ ᱱᱟᱥᱮ ᱡᱟᱦᱟᱸᱧ ᱩᱭᱦᱟᱹᱨ ᱮᱫᱟ ᱡᱟᱱᱤᱡ ᱠᱷᱟᱱ ᱚᱱᱟ ᱫᱚ ᱯᱮᱸᱰᱮ ᱦᱚᱸᱠᱚ ᱞᱮᱡᱟᱜ ᱜᱮᱭᱟ ᱦᱮᱸ
ᱟ ᱟᱫᱚ ᱫᱟᱫᱟ ᱠᱚ ᱢᱮᱛᱟᱜ ᱵᱟᱹᱧ ᱵᱟᱰᱟᱭᱟ ᱟᱫᱚ ᱤᱧ ᱟᱸᱡᱚᱢ ᱠᱟᱜᱼᱟ ᱳᱞ ᱳᱞ ᱥᱮᱫ ᱟᱫᱚ
ᱴᱚᱴᱷᱟᱠᱤᱭᱟᱹ ᱞᱮᱠᱟᱛᱮ ᱦᱟᱸᱜ ᱮᱴᱟᱜ ᱨᱚᱠᱚᱢ ᱠᱚᱦᱚᱸ ᱵᱚᱱ ᱵᱮᱵᱚᱦᱟᱨᱮᱫ ᱦᱮᱸ ᱟᱫᱚ ᱚᱱᱟ ᱯᱮᱸᱰᱷᱮ ᱠᱟᱛᱷᱟ ᱦᱚᱸᱧ ᱟᱸᱡᱚᱢ ᱫᱚᱧ ᱟᱸᱡᱚᱢ ᱟᱠᱟᱫ ᱜᱮᱭᱟ ᱚᱱᱠᱟ ᱞᱮᱠᱟ ᱦᱚᱧ ᱢᱚᱱᱮᱭ ᱮᱫᱟ ᱡᱮ ᱵᱟᱝᱟ ᱯᱟᱞᱮ ᱚᱱᱟ ᱨᱮᱱᱟᱜ ᱧᱩᱛᱩᱢ ᱫᱚ ᱚᱱᱟ ᱯᱮᱸᱰᱷᱮ ᱜᱮ ᱦᱩᱭ ᱦᱚᱸ ᱫᱟᱲᱮᱭᱟᱜᱼᱟ ᱦᱮᱸ ᱛᱟᱯᱚᱨᱮ ᱟᱞᱮ ᱱᱚᱛᱮ ᱫᱚ ᱚᱱᱟ ᱵᱟᱣᱞᱟ ᱠᱚᱦᱚᱸ ᱫᱚᱢᱮ ᱧᱟᱢᱚᱜ ᱜᱮᱭᱟ ᱧᱟᱢ ᱫᱚ ᱟᱞᱮ ᱫᱚ ᱵᱟᱣᱞᱟ ᱠᱚ ᱛᱤᱠᱤ ᱠᱟᱛᱮᱫ ᱦᱚᱸᱞᱮ ᱡᱚᱢ ᱜᱮᱭᱟ
ᱟᱫᱚ ᱫᱟᱫᱟ ᱦᱚᱸᱜᱼᱚᱭ ᱵᱟᱣᱞᱟ ᱫᱚ ᱪᱮᱫ- ᱯᱮ ᱢᱮᱛᱟᱜ ᱛᱟᱦᱮᱱᱟ ᱵᱟᱣᱞᱟ ᱫᱚ ᱡᱟᱦᱟᱸ ᱫᱚ ᱦᱟᱱᱟ ᱚᱛ ᱨᱮ ᱫᱟ ᱠᱟᱛᱮᱫ ᱡᱟᱦᱟᱸ ᱫᱚ ᱮᱸ ᱟᱞᱩ ᱞᱮᱠᱟ ᱧᱮᱞᱛᱮ ᱥᱮ ᱠᱟᱹᱴᱤᱡ ᱚᱠᱟ ᱞᱮᱠᱟ ᱵᱟᱣᱞᱟᱫᱚ ᱡᱤᱱᱤᱥᱴᱟᱜ ᱫᱚ ᱤᱧ ᱫᱚ ᱟᱹᱣᱨᱤᱧ ᱧᱮᱞᱟ ᱱᱤᱛ ᱦᱚᱸ
ᱦᱮ ᱵᱟᱣᱞᱟ ᱫᱚ ᱦᱟᱸᱜ ᱵᱚᱠᱚᱧ ᱟᱫᱚ ᱟᱞᱩ ᱞᱮᱠᱟ ᱫᱚ ᱟᱞᱩ ᱞᱮᱠᱟᱜᱮ ᱧᱮᱞ ᱧᱚᱜᱚᱜ ᱜᱮᱭᱟ ᱦᱮᱸ ᱟᱫᱚ ᱚᱱᱟ ᱦᱚᱸ ᱚᱛ ᱨᱮᱜᱮ ᱫᱟᱜ ᱜᱮᱭᱟ ᱦᱮᱸ ᱵᱟᱣᱞᱟ ᱫᱚ ᱟᱫᱚ ᱦᱟᱸᱜ ᱚᱱᱟ ᱫᱚ ᱦᱟᱸᱜ ᱪᱮᱛᱟᱱ ᱥᱮᱫ ᱱᱟᱹᱲᱤ ᱫᱟᱹᱲᱟᱭ ᱛᱚ ᱱᱟᱹᱲᱤ ᱠᱚᱜᱼᱟ ᱚᱱᱟ ᱫᱚ ᱦᱟᱸᱜ ᱚᱱᱠᱟ ᱞᱮᱠᱟ ᱫᱚ ᱫᱟᱨᱮ ᱠᱚᱫᱚ ᱵᱟᱝ ᱫᱟᱨᱮᱜᱼᱟ ᱦᱮᱸ ᱟᱫᱚ ᱚᱱᱟ ᱫᱚ ᱦᱟᱸᱜ ᱟᱹᱜᱩ ᱠᱟᱛᱮᱫ ᱦᱚᱸᱜᱚᱭ ᱪᱟᱠᱛᱤ ᱠᱟᱛᱮ ᱛᱤᱠᱤ ᱠᱚ ᱤᱭᱟᱹ ᱠᱟᱛᱮᱫ ᱡᱚᱢ ᱫᱚᱞᱮ ᱡᱚᱢ ᱜᱮᱭᱟ ᱦᱮᱸ
ᱟᱪᱪᱷᱟ ᱛᱚᱵᱮ ᱟᱹᱰᱤ ᱱᱟᱯᱟᱭ ᱦᱚᱸᱜᱼᱚᱭ ᱟᱯᱮ ᱥᱮᱫ ᱫᱚ ᱵᱟᱣᱞᱟ ᱛᱤᱠᱤ ᱠᱟᱛᱮᱫ ᱯᱮ ᱡᱚᱢ ᱜᱮᱭᱟ ᱟᱞᱮ ᱤᱧᱦᱚᱸ ᱱᱤᱥᱪᱳᱭ ᱚᱱᱟ ᱡᱤᱱᱤᱥ ᱚᱠᱟ ᱞᱮᱠᱟᱱ ᱠᱟᱱᱟ ᱤᱧᱦᱚᱸ ᱵᱟᱹᱧ ᱵᱟᱰᱟᱭᱟ ᱡᱮ ᱪᱮᱫ ᱡᱤᱱᱤᱥ ᱠᱟᱱᱟ ᱤᱧ ᱦᱚᱸᱧ ᱢᱤᱫ ᱫᱤᱱ ᱚᱱᱠᱟᱜᱮ ᱧᱮᱞᱤᱧ ᱢᱤᱫ ᱫᱤᱱ ᱦᱮᱸ ᱡᱮ ᱯᱟᱣᱞᱟ ᱫᱚ ᱚᱠᱟ ᱡᱤᱱᱤᱥ ᱠᱟᱱᱟ ᱡᱚᱢ ᱠᱟᱛᱮᱧ ᱧᱮᱞᱟ